ᱦᱮᱞᱳ ᱾ ᱟᱡᱸᱚᱢᱚᱜ ᱠᱟᱱᱟ? ᱟᱸᱡᱚᱢᱚᱜ ᱠᱟᱱᱟ? ᱦᱮᱞᱳ ᱾ ᱞᱟᱹᱭ ᱫᱟᱹᱧ ᱟᱸᱡᱚᱢ ᱫᱟᱢ? ᱦᱮᱞᱳᱣ ᱾ ᱟᱸᱡᱚᱢ ᱫᱟᱢ? ᱵᱟᱹᱧ ᱟᱸᱡᱚᱢᱮᱫ ᱛᱟᱦᱮᱸᱫ ᱾ ᱟᱸᱡᱚᱢ ᱮᱱᱟ ᱠᱟᱹᱴᱤᱡ ᱪᱟᱞᱟᱝ ᱾ ᱪᱮᱫ ᱮᱢ ᱪᱤᱠᱟᱹᱭᱮᱫᱟ? ᱦᱮᱞᱳᱣ ᱾ ᱵᱟᱝ ᱟᱸᱡᱚᱢᱚᱜ ᱠᱟᱱᱟ ᱾ ᱵᱟᱭᱨᱮ ᱩᱰᱩᱠ ᱠᱟᱛᱮ ᱨᱚᱲ ᱢᱮ, ᱵᱟᱝ ᱟᱸᱡᱚᱢ ᱠᱟᱱᱟ ᱨᱚᱲ ᱾ ᱨᱚᱲ ᱵᱟᱝ ᱟᱸᱡᱚᱢᱚᱜ ᱠᱟᱱ ᱛᱟᱢᱟ ᱾ ᱟᱸᱡᱚᱢ ᱫᱟᱢ ᱤᱧᱟᱜ ᱨᱚᱲ? ᱵᱟᱝ ᱟᱸᱡᱚᱢᱚᱜ ᱠᱟᱱ ᱛᱟᱢᱟ ᱨᱚᱲ ᱾ ᱨᱚᱲ ᱵᱟᱹᱧ ᱟᱸᱡᱚᱢ ᱮᱫᱟ ᱤᱧ ᱫᱚ ᱾ ᱨᱚᱲ ᱵᱟᱝ ᱟᱸᱡᱚᱢᱚᱜ ᱠᱟᱱ ᱛᱟᱢᱟ ᱾ ᱨᱚᱲ ᱵᱟᱝ ᱟᱸᱡᱚᱢᱚᱜ ᱠᱟᱱ ᱛᱟᱢᱟ ᱾ ᱟᱸᱡᱚᱢ ᱫᱟᱢ? ᱤᱧᱟᱜ ᱨᱚᱲ ᱟᱸᱡᱚᱢᱚᱜ ᱠᱟᱱᱟ?
ᱦᱟᱞᱳ ᱾
ᱦᱮᱸ, ᱟᱸᱡᱚᱢᱚᱜ ᱠᱟᱱᱟ ᱾ ᱮᱢ ᱪᱤᱠᱟᱹᱭ ᱫᱟ?
ᱦᱮᱸ
ᱦᱮᱸ ᱞᱟᱹᱭ ᱮᱫᱟᱹᱧ ᱪᱮ ᱮᱢ ᱪᱤᱠᱟᱹᱭᱫᱟ?
ᱦᱟᱞᱳ ᱾
ᱦᱮᱸ ᱞᱟᱹᱭᱫᱟᱹᱧ ᱪᱮᱫ ᱮᱢ ᱪᱤᱠᱟᱹᱭᱮᱫᱟ?
ᱪᱮᱫ ᱵᱟᱝ ᱾ ᱟᱢ?
ᱪᱮᱫ ᱦᱚᱸ ᱵᱟᱝ ᱫᱩᱲᱩᱵ ᱵᱟᱲᱟ ᱦᱩᱭ ᱟᱠᱟᱱᱟ ᱾
ᱚ, ᱫᱟᱠᱟ ᱯᱮ ᱡᱚᱢ ᱠᱮᱫᱟ?
ᱦᱮᱸ, ᱫᱟᱠᱟᱞᱮ ᱡᱚᱢ ᱠᱮᱫᱟ ᱾ ᱫᱟᱠᱟ ᱡᱚᱢ ᱵᱟᱲᱟ ᱠᱟᱛᱮ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱾ ᱟᱯᱮ ᱠᱚᱫᱚ ᱯᱮ ᱡᱚᱢ ᱠᱮᱫᱟ ᱥᱮ ᱵᱟᱝ?
ᱦᱚᱭ, ᱡᱚᱢ ᱠᱮᱫᱟᱞᱮ ᱾
ᱚ ᱾
ᱟᱨ ᱛᱤ ᱵᱟᱝ ᱜᱚᱨᱚᱢ ᱠᱟᱱ? ᱯᱟᱲᱟᱜ ᱞᱮᱜᱮ᱾
ᱜᱚᱨᱚᱢ ᱛᱚ ᱟᱹᱰᱤ ᱡᱩᱨ ᱜᱚᱨᱚᱢ ᱠᱟᱱᱟ᱾ ᱫᱚ ᱜᱚᱨᱚᱢ ᱠᱟᱱᱟ ᱟᱫᱚ ᱥᱟᱨᱡᱚᱢ ᱵᱤᱨ ᱥᱩᱨ ᱨᱮ ᱢᱮᱱᱟᱜᱼᱟ ᱛᱚ᱾ ᱜᱚᱨᱚᱢ ᱵᱩᱡᱷᱟᱹᱜ ᱠᱟᱱᱟ ᱜᱚᱨᱚᱢ ᱟᱫᱚ ᱦᱚᱭ ᱦᱚ ᱵᱟᱭ ᱦᱚᱭ ᱫᱟᱭ᱾ ᱜᱚᱨᱚᱢ ᱠᱟᱱ ᱨᱮᱦᱚᱸ ᱠᱟᱹᱴᱤᱡ ᱦᱚᱭᱮᱜᱼᱟᱭ, ᱟᱯᱮ‌ ᱚᱱᱛᱮ ᱜᱚᱨᱚᱢ ᱵᱩᱡᱷᱟᱹᱜ ᱠᱟᱱᱟ ᱥᱮ ᱵᱟᱝ?
ᱦᱮᱸ ᱜᱚᱨᱚᱢ ᱵᱩᱡᱷᱟᱹᱜ ᱠᱟᱱᱟ ᱛᱮᱦᱤᱧ ᱫᱚ ᱚᱱᱛᱮ ᱫᱟᱜ ᱞᱮᱫᱟᱭ ᱥᱮ ᱵᱟ?
ᱫᱟᱜ ᱫᱚ ᱱᱟᱥᱮ ᱱᱟᱜ ᱠᱟᱹᱴᱤᱡ ᱫᱟᱜ ᱞᱮᱫᱟ ᱫᱟᱜ ᱛᱟᱯᱚᱨᱮ ᱟᱹᱰᱤ ᱡᱩᱨᱼᱼ ᱦᱩᱰᱩᱨ ᱵᱤᱡᱽᱞᱤ ᱦᱚᱭ ᱠᱮᱜᱼᱟᱭ ᱫᱚᱢᱮ ᱟᱨ ᱱᱤᱛᱚᱜ ᱫᱚ ᱴᱷᱤᱠ ᱜᱮ ᱵᱩᱡᱷᱟᱹᱜ ᱠᱟᱱᱟ ᱛᱚ᱾ ᱳᱭ
ᱚᱸ᱾
ᱳᱵ ᱦᱮᱸ᱾
ᱮ ᱫᱚᱢᱮ ᱯᱮ ᱥᱟᱦᱟᱱᱮᱜᱼᱟ ᱛᱚ ᱛᱟᱦᱚᱞᱮ ᱦᱚᱭᱮᱫ ᱠᱷᱟᱡ ᱮ᱾
ᱦᱮᱸᱦᱮᱸ᱾ ᱟᱫᱚ ᱦᱚᱸᱜᱼᱚᱭ ᱫᱟᱜ ᱫᱟᱜ ᱠᱮᱜᱼᱟᱭ ᱛᱚ ᱟᱫᱚ ᱠᱟᱹᱴᱤᱡ ᱥᱤᱜᱤᱲ ᱜᱮ ᱟᱫᱚᱼᱼ ᱫᱚᱢᱮ ᱦᱚᱭ ᱫᱟᱜ ᱛᱮ ᱚᱱᱟ ᱥᱟᱦᱟᱱ ᱠᱚ ᱨᱟᱹᱯᱩᱫ ᱟᱠᱟᱱᱟ ᱠᱚᱜᱮ᱾ ᱟᱹᱜᱩ ᱵᱟᱲᱟ ᱦᱩᱭ ᱱᱟ᱾ ᱟᱯᱮ ᱚᱱᱛᱮ ᱵᱟᱭ ᱫᱟᱜ ᱠᱟᱫᱟ?
ᱫᱟᱜ ᱟᱠᱟᱜ ᱜᱮᱭᱟᱭ ᱱᱚᱛᱮ ᱠᱩᱢᱩ ᱛᱮ ᱵᱟᱭ ᱫᱟᱜ ᱟᱠᱟᱫᱟ᱾ ᱫᱚᱢᱮ ᱫᱟᱜ ᱟᱠᱟᱫᱟᱭ᱾
ᱦᱚᱸ ᱫᱟᱜ ᱫᱚ ᱫᱟᱜ ᱟᱠᱟᱫᱟᱭ᱾
ᱦᱮᱸ ᱫᱟᱜ ᱫᱚᱭ ᱫᱟᱜ ᱟᱠᱟᱫᱟᱭ᱾
ᱦᱩᱸ᱾
ᱱᱮᱥ ᱫᱚ ᱟᱨᱮᱞ ᱠᱚ ᱧᱩᱨᱩᱭᱱᱟ ᱥᱮ ᱵᱟᱝ ᱚᱱᱛᱮ?
ᱟᱨᱮᱞ ᱫᱚᱢᱮ ᱜᱤ ᱧᱩᱨᱩᱭᱱᱟ ᱟᱫᱚᱼᱼ ᱠᱟᱹᱴᱤᱡ ᱜᱤᱫᱽᱨᱟᱹ ᱞᱮᱠᱟ ᱤᱭᱟᱹ ᱠᱟᱱᱟ ᱠᱟᱹᱴᱤᱡ ᱜᱤᱫᱽᱨᱟᱹ ᱞᱮᱠᱟ ᱚᱱᱟᱼᱼ ᱴᱟᱹᱴᱭᱟᱹ ᱠᱚᱨᱮ ᱫᱚᱢᱮ ᱞᱮ ᱦᱟᱞᱟᱝ ᱵᱟᱲᱟ ᱠᱮᱫᱟ ᱟᱨᱼᱼ ᱡᱩᱫᱤ ᱟᱨᱚ ᱟᱨᱚ ᱚᱱᱟ ᱠᱷᱚᱱᱟᱜ ᱢᱟᱨᱟᱝ ᱢᱟᱨᱟᱝᱟᱜ ᱧᱩᱨᱩ ᱠᱚᱜ-ᱟ ᱡᱟᱹᱱᱤᱡ ᱠᱷᱟᱱ ᱦᱚᱲᱼᱼ ᱠᱚᱪᱚ ᱠᱚ ᱵᱟᱡᱟᱣ ᱠᱚᱜ ᱢᱟ ᱠᱟᱹᱦᱤᱞ ᱠᱚᱜ-ᱟ ᱠᱚ᱾
ᱚᱻ ᱱᱚᱛᱮ ᱫᱚ ᱵᱟᱝ ᱧᱩᱨᱩ ᱟᱠᱟᱱᱟ᱾
ᱚᱸ᱾
ᱮ ᱧᱩᱨᱩᱣᱠᱟᱱ ᱨᱮᱦᱚ ᱥᱤᱧ ᱵᱮᱲᱟ ᱫᱚ ᱵᱟᱝ ᱧᱩᱨᱩᱣ ᱠᱟᱱᱟ᱾
ᱚ ᱦᱚᱸᱣ ᱦᱮᱸ ᱚᱱᱟ ᱢᱟ ᱠᱟᱛᱷᱟ ᱥᱤᱧ ᱵᱮᱲᱟ ᱧᱩᱨᱩ ᱠᱚᱜ ᱢᱟ ᱫᱤᱥᱟᱹ ᱧᱟᱢ ᱠᱮᱭᱟ ᱯᱮ ᱟᱫᱚ ᱧᱤᱫᱟᱹ ᱵᱮᱲᱟ ᱧᱩᱨᱩᱜ ᱢᱟ ᱪᱤᱠᱟᱢ ᱫᱤᱥᱟᱹᱭᱟ ᱵᱟᱝ᱾
ᱦᱚᱭ ᱦᱮᱸ ᱚᱱᱮ ᱚᱱᱟ ᱜᱮ᱾ ᱛᱟᱦᱚᱞᱮ ᱪᱤᱜ ᱠᱚ ᱠᱩ ᱯᱮ ᱪᱤᱠᱼᱼ ᱟᱞᱮ ᱪᱮᱜ ᱜᱮ ᱵᱟᱝ ᱪᱤᱜ ᱮᱢ ᱪᱤᱠᱟᱭᱟ᱾ ᱛᱤᱦᱤᱧ ᱜᱟᱯᱟ ᱫᱚ ᱪᱮᱜ ᱦᱚᱸ ᱵᱟᱝ᱾ ᱟᱯᱮ?
ᱟᱞᱮ ᱫᱚ ᱪᱤᱜ ᱦᱚᱸ ᱪᱤᱠᱟᱹ ᱵᱟᱝ ᱦᱩᱭᱩᱜ ᱠᱟᱱᱟ ᱟᱫᱚ ᱠᱟᱹᱢᱤ ᱵᱟᱲᱟ ᱦᱩᱭᱩᱜ ᱠᱟᱱᱟ ᱱᱚᱜ-ᱚᱸᱭᱼᱼ ᱦᱩᱲᱩ ᱠᱚ ᱛᱚᱞᱟ ᱠᱚ ᱜᱤᱰᱤ ᱦᱚᱭ ᱮᱱᱟ᱾ ᱥᱮᱛᱟᱜ ᱵᱮᱲᱟ ᱜᱮ ᱰᱟᱹᱝᱨᱤ ᱠᱚ ᱤᱫᱤ ᱦᱩᱭ ᱟᱠᱟᱱᱟ ᱢᱟᱴ ᱥᱮᱫ ᱾
ᱟᱯᱮ ᱫᱚ ᱞᱟᱦᱟ ᱥᱮᱼᱼ ᱟᱯᱮ ᱫᱚ ᱞᱟᱦᱟ ᱞᱟᱦᱟ ᱨᱚᱦᱚᱭ ᱯᱮ ᱫᱷᱩᱨᱟᱹᱜ-ᱟ ᱛᱚ ᱟᱫᱚ ᱮ ᱱᱤᱛ ᱠᱷᱚᱱ ᱛᱚᱞᱟ ᱯᱮ ᱜᱤᱰᱤ ᱠᱮᱜ-ᱟ᱾
ᱦᱮᱸ ᱛᱚᱞᱟ ᱠᱚᱞᱮ ᱜᱤᱰᱤ ᱠᱮᱫᱟ ᱟᱫᱚ ᱰᱟᱹᱝᱨᱤ ᱠᱚ ᱤᱫᱤ ᱦᱩᱭ ᱞᱮᱱᱟ᱾ ᱟᱨ ᱥᱤᱭᱳᱜ ᱵᱟᱲᱟ ᱠᱟᱛᱮᱜ ᱱᱚᱜ-ᱚᱸᱭ ᱛᱚ ᱛᱚᱞᱟ ᱠᱚ ᱤᱭᱟᱹ ᱦᱩᱲᱩ ᱠᱚᱞᱮᱼᱼ ᱮᱨ ᱚᱴᱚ ᱠᱟᱫᱟ ᱛᱚᱞᱟ ᱠᱚᱞᱮ ᱜᱤᱰᱤ ᱦᱩᱭᱼᱼ
ᱟᱞᱮ ᱫᱚ ᱛᱤᱦᱤᱧ ᱜᱟᱯᱟ ᱫᱚ ᱥᱟᱦᱟᱱ ᱠᱚ ᱵᱟᱜᱟᱣ ᱦᱚᱭᱚᱜ ᱠᱟᱱᱟ᱾
ᱪᱮᱜ ᱨᱮᱱᱟᱜ ᱥᱟᱦᱟᱱ ᱯᱮ ᱵᱤᱜᱷᱟᱹᱣ ᱮᱫᱟ?
ᱡᱟᱦᱟᱸ ᱤᱭᱟᱹ ᱚᱱᱟ ᱨᱚᱦᱚᱲ ᱟᱠᱟᱱᱟ ᱚᱱᱟ ᱠᱩ
ᱨᱚᱦᱚᱲ ᱟᱠᱟᱱᱟ ᱯᱟᱲᱟᱜ ᱵᱟᱲᱟ ᱦᱩᱭ ᱟᱠᱟᱱᱟ
ᱟᱯᱮ ᱚᱱᱛᱮ ᱫᱚ ᱵᱤᱨ ᱫᱚ ᱢᱮᱱᱟᱜ-ᱟ ᱥᱮ ᱵᱟᱝ ᱛᱟᱦᱚᱞᱮ
ᱢᱮᱱᱟᱜᱼᱟ ᱟᱞᱮ ᱫᱚ ᱱᱚᱛᱮ ᱫᱚ ᱥᱩᱫᱩ ᱚᱱᱟ ᱟᱠᱟᱥᱢᱩᱱᱤ ᱢᱮᱱᱟᱜ ᱟᱠᱟᱫᱟ ᱟᱠᱟᱥ ᱢᱩᱱᱤ ᱠᱚ ᱦᱤᱱᱟᱹ ᱱᱤᱭᱟᱹ ᱟᱴᱮᱱ ᱚᱱᱠᱟ ᱦᱤᱱᱟᱹ ᱱᱤᱭᱟᱹ ᱫᱟᱨᱮ ᱢᱮᱱᱟᱜ ᱟᱠᱟᱫᱟ
ᱥᱟᱨᱡᱚᱢ ᱫᱟᱨᱤ ᱠᱚᱫᱚ ᱵᱟᱹᱱᱩᱜᱼᱟ
ᱦᱮᱸ ᱟᱫᱚ ᱟᱞᱮ ᱠᱚᱜᱮ ᱞᱮ ᱥᱟᱦᱟᱱ ᱜᱮᱭᱟ ᱟᱴᱮᱱ ᱟᱠᱟᱥ ᱢᱩᱱᱤ
ᱟᱨ ᱟᱞᱮ ᱱᱚᱛᱮ ᱦᱤᱡᱩᱜ ᱯᱮ ᱦᱤᱡᱩᱜ ᱛᱮ ᱥᱟᱨᱡᱚᱢ ᱫᱟᱨᱮ ᱠᱚ ᱤᱫᱤ ᱠᱟᱜ ᱯᱮ ᱪᱟᱨᱟ ᱠᱚ ᱦᱩᱰᱤᱧ ᱦᱩᱰᱤᱧ ᱪᱟᱨᱟ ᱠᱚ
ᱦᱳᱭ ᱤᱫᱤ ᱦᱩᱭᱩᱜ
ᱟᱨ ᱛᱚᱵᱮ ᱱᱤᱭᱟᱹ ᱚᱠᱛᱚ ᱨᱮ ᱚᱱᱟ ᱠᱚ ᱡᱚ ᱡᱚ ᱠᱚ ᱧᱩᱨᱩ ᱟᱠᱟᱱᱟ ᱟᱫᱚ ᱚᱱᱟ ᱦᱟᱞᱟᱝ ᱠᱟᱛᱮ ᱤᱫᱤ ᱠᱟᱜ ᱯᱮ ᱚᱱᱛᱮ ᱨᱮ ᱪᱷᱩᱲᱭᱟᱹᱣ ᱠᱟᱜ ᱯᱮ ᱮᱢᱱᱤ ᱛᱮᱜᱮ ᱫᱟᱨᱮᱜᱼᱟ ᱚᱱᱟ ᱫᱚ
ᱦᱮᱸ ᱟᱞᱮ ᱥᱮᱫ ᱫᱚ ᱵᱟᱝ ᱫᱟᱨᱮᱜᱼᱟ ᱟᱞᱮ ᱥᱮᱫ ᱫᱚ ᱥᱟᱨᱡᱚᱢ ᱫᱟᱨᱮ ᱵᱟᱹᱱᱩᱜ ᱫᱚ ᱡᱮᱢᱚᱱ ᱟᱴᱮᱱ ᱢᱮᱱᱟᱜ ᱟᱠᱟᱫᱟ ᱟᱴᱮᱱ ᱢᱮᱱᱟᱜ ᱟᱠᱟᱫᱟ ᱚᱱᱟ ᱫᱚ ᱴᱟᱴᱠᱟ ᱯᱟᱨᱪᱟᱜᱼᱟ ᱠᱤᱱᱛᱩ ᱡᱟᱦᱟᱸ ᱵᱟᱝ ᱛᱟᱦᱮᱱᱟ ᱥᱮ ᱚᱱᱟ ᱡᱟᱭᱜᱟ ᱨᱮ ᱚᱱᱟ ᱚᱱᱟ ᱫᱚ ᱵᱟᱝ
ᱵᱟᱝ ᱵᱟᱝ ᱦᱩᱭᱩᱜᱼᱟ ᱦᱩᱭᱩᱜᱼᱟ ᱚᱱᱟ ᱟᱯᱮ ᱪᱟᱣ ᱠᱟᱛᱮ ᱡᱟᱦᱟᱸ ᱵᱤᱨ ᱠᱚᱨᱮ ᱢᱮᱱᱟᱜ ᱟᱥᱮ ᱵᱤᱨ ᱠᱚᱨᱮ ᱢᱤᱫ ᱫᱷᱟᱣ ᱦᱩᱭ ᱞᱮᱱᱠᱷᱟᱱ ᱚᱱᱟ ᱴᱷᱤᱠ ᱜᱮ ᱟᱫᱚ ᱛᱮᱜᱮ ᱤᱭᱟᱸᱜᱼᱟ ᱦᱚᱸᱜ ᱚᱭ ᱱᱤᱭᱟᱹ ᱚᱠᱛᱚ ᱨᱮ ᱡᱩᱫᱤ ᱱᱚᱣᱟ ᱠᱚᱯᱮ ᱤᱭᱟᱹᱭᱟ ᱱᱚᱣᱟ ᱛᱚ ᱟᱫᱚ ᱱᱤᱭᱟᱹ ᱛᱚ ᱫᱟᱜ ᱫᱚ ᱵᱟᱝ ᱞᱟᱜᱟᱜᱼᱟ ᱥᱮ ᱠᱮᱛᱚ ᱫᱟᱜ ᱛᱮᱜᱮ ᱫᱟᱜ ᱛᱮᱜᱮ ᱦᱩᱭᱩᱜᱼᱟ ᱦᱳᱭᱳᱜᱼᱟ ᱟᱡ ᱛᱮᱜᱮ ᱾
ᱚᱠᱚᱭ ᱡᱚ ᱠᱚ ᱢᱮᱨᱚᱢ ᱠᱚᱠᱚ ᱡᱚᱢᱟ ᱰᱟᱺᱝᱨᱤ ᱠᱚᱠᱚ ᱡᱚᱢᱟ, ᱟᱨ ᱟᱞᱮᱫᱚ ᱚᱱᱠᱟ ᱫᱚ ᱫᱷᱤᱨᱤ ᱫᱚᱢᱮ ᱫᱷᱤᱨᱤ ᱜᱮᱭᱟ ᱦᱟᱥᱟ ᱫᱚ ᱵᱟᱹᱱᱩᱜᱼᱟ ᱾
ᱛᱳ ᱦᱩᱭᱩᱜᱼᱟ ᱫᱟᱨᱮ ᱨᱤ ᱫᱚ ᱟᱫᱚ ᱡᱩᱫᱤ ᱞᱟᱴᱟ ᱧᱚᱜ ᱠᱚᱨᱮ ᱯᱮ ᱜᱤᱰᱤᱭᱟ ᱡᱟᱝ ᱠᱩ ᱟᱫᱚ ᱚᱱᱟ ᱠᱚᱨᱮ ᱛᱚ ᱥᱚᱵ ᱜᱚᱴᱟ ᱫᱚ ᱫᱷᱤᱨᱤ ᱫᱚ ᱵᱟᱹᱱᱩᱜᱼᱟ, ᱠᱟᱹᱴᱤᱡ ᱪᱚ ᱦᱟᱥᱟ ᱢᱮᱱᱟᱜᱼᱟ ᱠᱟᱹᱴᱤᱡ ᱪᱟᱞᱟᱝ ᱦᱟᱥᱟ ᱛᱮᱜᱮ ᱚᱱᱟ ᱫᱟᱲᱮᱜᱼᱟ᱾
ᱟᱫᱚ ᱢᱮᱨᱚᱢ ᱢᱮᱱᱟᱜ ᱠᱚ ᱢᱮᱨᱚᱢ ᱠᱩ ᱰᱟᱺᱝᱨᱤ ᱠᱚ᱾
ᱦᱮᱸ ᱟᱫᱚ ᱞᱟᱴᱟᱣ ᱧᱚᱜ ᱠᱚᱨᱮ ᱛᱚ ᱢᱮᱨᱚᱢ ᱵᱟᱠᱚ ᱵᱚᱞᱚᱱᱟ,
ᱢᱮᱨᱚᱢ ᱫᱚ ᱜᱚᱴᱟ ᱜᱮᱠᱚ ᱟᱹᱛᱤᱧᱟ ᱞᱟᱴᱟᱨ ᱨᱮ ᱞᱟᱜᱟ ᱛᱮ ᱵᱟᱢ ᱧᱟᱢ ᱠᱚᱣᱟ ᱯᱟᱸᱡᱟ ᱛᱮ
ᱛᱚ ᱚᱱᱠᱟ
ᱡᱟᱹᱱᱚᱜ ᱠᱚᱜᱮ ᱦᱟᱰᱜᱟᱨ ᱠᱚ ᱛᱩᱭᱩ ᱠᱩ
ᱦᱮᱸ,
ᱟᱨ ᱟᱯᱮ ᱚᱱᱛᱮ ᱦᱟᱰᱜᱟᱨ ᱢᱮᱱᱟᱜ ᱠᱚᱣᱟ ᱥᱮ
ᱦᱮᱸ ᱟᱞᱮ ᱥᱮᱫ ᱫᱚᱢᱮ ᱦᱟᱰᱜᱟᱨ ᱦᱟᱰᱜᱟᱨ ᱛᱩᱭᱩ ᱢᱮ ᱥᱤᱢ ᱠᱚ ᱡᱚᱢ ᱠᱚᱛᱟᱞᱮᱭᱟ ᱟᱨ ᱨᱩᱱᱰᱟᱹ ᱢᱟ ᱵᱟᱲᱜᱮ ᱫᱩᱣᱟᱹᱨ ᱨᱮᱜᱮ ᱦᱟᱰᱜᱟᱨ ᱡᱚᱠᱷᱚᱱ ᱵᱟᱲᱜᱮ ᱫᱩᱣᱟᱹᱨᱮ ᱦᱤᱡᱩᱜ ᱠᱟᱱᱟᱭ
ᱵᱚᱛᱚᱨ ᱵᱟᱯᱮ ᱵᱩᱡᱷᱟᱣᱟ
ᱟᱫᱚ ᱦᱟᱰᱜᱟᱨ ᱛᱤ ᱢᱮᱨᱚᱢ ᱠᱚᱠᱚ ᱟᱹᱛᱠᱤᱨ ᱠᱚᱣᱟ
ᱡᱩᱫᱤ ᱟᱯᱮ ᱠᱚ ᱤᱛᱠᱤᱨᱯᱮᱭᱟ᱾
ᱟᱞᱮ ᱟᱞᱮ ᱠᱚ ᱟᱹᱛᱠᱤᱨ ᱫᱟᱹᱲᱮᱭᱟᱞᱮᱭᱟ,
ᱦᱮᱸ ᱡᱩᱫᱤ ᱠᱚ ᱤᱛᱠᱤᱨ ᱯᱮᱭᱟ ᱪᱮᱜ ᱯᱮ ᱪᱤᱠᱟᱹᱭᱟ
ᱛᱚᱠᱷᱚᱱ ᱞᱮ ᱪᱟᱞᱟᱜᱼᱟ ᱾
ᱚ-ᱚ ᱱᱟᱯᱟᱭ ᱠᱟᱛᱷᱟ ᱾
ᱜᱟᱛᱮ ᱠᱟᱜ ᱠᱚᱣᱟ ᱦᱟᱰᱜᱟᱨ ᱫᱚ ᱾
ᱤᱱᱟᱹᱜ ᱯᱮ ᱜᱟᱛᱮ ᱠᱟᱱᱟ ᱦᱟᱰᱜᱟᱨ ᱥᱟᱸᱣ,
ᱦᱮᱸ ᱢᱮᱨᱚᱢ ᱞᱮ ᱮᱢ ᱟᱠᱚ ᱠᱟᱱ
ᱤᱱᱟᱹ ᱦᱚᱛᱮᱜ ᱛᱮ ᱾
ᱵᱷᱟᱜᱮ ᱜᱮᱛᱚ ᱟᱨ ᱢᱮᱨᱚᱢ ᱠᱚ ᱛᱟᱦᱚᱞᱮ ᱠᱚ ᱤᱫᱤ ᱠᱚᱜᱮᱭᱟ ᱥᱮ ᱵᱟᱝ,
ᱦᱮᱸ ᱤᱫᱤ ᱠᱚᱜᱮ ᱭᱟᱠᱚ ᱢᱮᱨᱚᱢ ᱫᱚ ᱢᱮᱨᱚᱢ ᱫᱚᱠᱚ ᱤᱫᱤ ᱠᱚ ᱜᱮᱭᱟ᱾
ᱟᱫᱚ ᱢᱮᱨᱚᱢ ᱫᱚᱭ ᱮᱢᱟ ᱠᱚᱣᱟ ᱥᱮ ᱟᱠᱚ ᱛᱮᱜᱮ ᱠᱚ ᱤᱫᱤ ᱡᱚᱝᱜᱚᱜ-ᱟ᱾
ᱟᱫᱚ ᱢᱟ ᱩᱱᱠᱩ ᱚᱠᱟ ᱨᱮᱠᱚ ᱧᱟᱢᱟ ᱩᱱᱠᱩ ᱦᱚᱸ ᱯᱚᱨᱥᱟᱭ ᱦᱩᱭᱩᱜ ᱛᱟᱠᱚᱣᱟ ᱾
ᱚ ᱠᱟᱛᱷᱟ ᱠᱟᱱ ᱜᱮᱭᱟ,
ᱩᱱᱠᱩ ᱦᱚᱸ ᱮᱢ ᱫᱚᱨᱠᱟᱨᱟᱭ᱾
ᱟᱨ ᱚᱲᱟᱜ ᱨᱮᱱ ᱦᱚᱸ ᱚᱲᱟᱜ ᱨᱮᱱ ᱦᱚᱲ ᱠᱚ ᱪᱮᱜ ᱠᱚ ᱪᱤᱠᱟᱹᱭ ᱮᱫ ᱛᱟᱯᱮᱭᱟ ᱾
ᱪᱮᱫ ᱜᱮᱵᱚ ᱱᱤᱛᱚᱜ ᱫᱚᱠᱚ ᱜᱤᱛᱤᱡ ᱵᱟᱲᱟᱭᱮᱱᱟ᱾
ᱡᱚᱢ ᱵᱟᱲᱟ ᱠᱮᱜᱟᱠᱚ?
ᱦᱮᱸ ᱡᱚᱢ ᱠᱮᱜ ᱟᱞᱮ ᱡᱚᱛᱚ ᱦᱚᱲ ᱾
ᱪᱮᱜ ᱠᱚᱯᱮ ᱩᱛᱩᱞᱟᱜᱼᱟ ᱛᱮᱦᱮᱱ ᱫᱚ?
ᱡᱤᱞ ᱞᱮ ᱩᱛᱩ ᱞᱮᱫᱟ ᱛᱮᱦᱮᱧ ᱫᱚ᱾
ᱡᱤᱞ ᱯᱮ ᱩᱛᱩ ᱞᱮᱫᱟ ᱾ ᱵᱟᱯᱮ ᱢᱮᱛᱟᱜ ᱞᱮᱭᱟ ᱪᱟᱞᱟᱣ ᱠᱚᱣᱟ ᱞᱮ ᱥᱮ᱾
ᱟᱫᱚ ᱚᱱᱟ ᱜᱮ ᱵᱟᱯᱮ ᱯᱷᱳᱱ ᱵᱟᱲᱟᱭᱮᱼᱟ ᱟᱫᱚ ᱵᱟᱝᱞᱮ ᱢᱮᱛᱟᱣ ᱠᱟᱜ ᱯᱮᱭᱟ᱾
ᱮᱠᱞᱟᱭ ᱜᱤᱯᱮ ᱡᱚᱢ ᱠᱮᱫᱟ ᱛᱟᱦᱞᱮ
ᱦᱮᱸ ᱮᱠᱞᱟ ᱜᱮᱞᱮ ᱡᱚᱢ ᱠᱮᱫᱟ᱾
ᱟ ᱪᱮᱜ ᱡᱤᱞ ᱫᱚ?
ᱪᱮᱫ ᱡᱤᱞ ᱚᱱᱟ ᱯᱳᱞᱴᱨᱤ ᱡᱤᱞ ᱛᱟᱦᱮᱸ ᱠᱟᱱᱟ᱾
ᱟᱪᱪᱷᱟ ᱱᱟᱯᱟᱭ ᱠᱟᱛᱷᱟ ᱟᱫᱚ ᱥᱚᱲᱮ ᱠᱮᱫᱟ ᱠᱚ ᱥᱮ ᱩᱛᱩ ᱠᱮᱫᱟ ᱠᱚ
ᱩᱛᱩ ᱠᱮᱜᱼᱟᱞᱮ ᱥᱳᱲᱮ ᱫᱚ ᱵᱟᱝ᱾
ᱟ ᱯᱚᱞᱴᱨᱤ ᱡᱤᱞ ᱠᱚᱫᱚᱢ ᱠᱩᱥᱤᱭᱟᱜ ᱜᱮᱭᱟ ᱡᱚᱢ ᱥᱮ ᱪᱮᱫ
ᱫᱚᱢᱮ ᱩᱫᱜᱟᱹᱨ ᱠᱟᱱᱟ ᱚᱱᱟᱛᱮ ᱥᱚᱲᱮ ᱫᱚ ᱵᱟᱝ᱾
ᱟᱨ ᱯᱳᱞᱴᱨᱤ ᱡᱤᱞ ᱫᱚᱢ ᱠᱩᱥᱤᱭᱟᱜ ᱜᱮᱭᱟ?
ᱦᱮᱸ ᱟᱢ ᱵᱟᱢ ᱠᱩᱥᱤᱭᱟᱜᱼᱟ?
ᱯᱳᱞᱴᱨᱤ ᱡᱤᱞ, ᱡᱤᱞ ᱞᱟᱹᱭ ᱛᱮ ᱜᱮ ᱵᱟᱹᱧ ᱠᱩᱥᱤᱭᱟᱜ ᱼᱟ ᱩᱱᱟᱹᱜ᱾ ᱡᱤᱞ ᱜᱮ ᱩᱱᱟᱹᱜ ᱡᱚᱢ ᱵᱟᱝ ᱥᱟᱱᱟᱧᱟ᱾ ᱟᱫᱚ ᱮᱱᱛᱮ ᱨᱮᱦᱚᱸ ᱡᱤᱞ ᱵᱟᱝ ᱡᱚᱢ ᱠᱟᱛᱮ ᱟᱫᱚ ᱚᱱᱟ ᱤᱭᱟᱹ ᱠᱚ ᱡᱚᱢ ᱵᱟᱲ ᱜᱮᱭᱟ ᱡᱚᱠᱷᱚᱱ ᱛᱚᱠᱷᱚᱱ ᱡᱚᱢ ᱵᱟᱲᱟᱭ ᱦᱩᱭᱩᱜᱼᱟ ᱟᱨᱠᱤ ᱡᱤᱞ ᱫᱚ ᱩᱱᱟᱹᱜ ᱡᱮ ᱫᱚᱢᱮ ᱡᱚᱢ ᱥᱟᱱᱟᱧᱟ ᱚᱱᱠᱟ ᱫᱚ ᱪᱮᱫ ᱦᱚᱸ ᱵᱟᱝ᱾
ᱤᱧ ᱫᱩᱧ ᱠᱩᱥᱤᱭᱟᱜ ᱜᱮᱭᱟ᱾
ᱟᱨ ᱦᱟᱠᱩ ᱠᱚ ᱡᱚᱢ ᱥᱟᱱᱟᱢ ᱡᱮᱭᱟ ᱥᱮ ᱪᱮᱫ?
ᱡᱚᱛᱚ ᱜᱤᱧ ᱠᱩᱥᱤᱭᱟᱜᱼᱟ ᱡᱤᱞ ᱦᱟᱹᱠᱩ ᱟᱲᱟᱜ ᱥᱟᱠᱟᱢ
ᱫᱚ ᱡᱚᱛᱚ ᱠᱷᱚᱱᱟᱜ ᱟᱲᱟᱜ ᱥᱟᱠᱟᱢ ᱜᱤᱧ ᱠᱩᱥᱤᱭᱟᱜᱼᱟ ᱡᱤᱞ ᱦᱟᱹᱠᱩ ᱫᱚ ᱵᱟᱹᱧ ᱠᱩᱥᱤᱭᱟᱜᱼᱟ᱾ ᱩᱱᱟᱹᱜ ᱵᱟᱹᱧ ᱠᱩᱥᱤᱭᱟᱜᱼᱟ ᱩᱱᱟᱹᱜ ᱵᱟᱹᱧ ᱠᱩᱥᱤᱭᱟᱜᱼᱟ᱾
ᱛᱟᱦᱞᱮ ᱱᱮᱛᱟᱨ ᱵᱟᱲᱜᱮ ᱟᱲᱟᱜ ᱚᱱᱛᱮ ᱵᱟᱝ ᱟᱲᱟᱜᱚᱜᱼᱟ?
ᱦᱮᱸ ᱵᱟᱲᱜᱮ ᱟᱲᱟᱜ ᱠᱚ ᱚᱱᱟ ᱪᱟᱛᱚᱢ ᱟᱲᱟᱜ ᱪᱟᱠᱟᱢᱟᱰᱟ ᱟᱲᱟᱜ ᱠᱚ ᱠᱟᱱᱟ ᱛᱚ ᱫᱟᱜᱽ ᱜᱮ ᱧᱟᱢ ᱠᱟᱜᱼᱟᱭ ᱛᱚ ᱚᱱᱟ ᱠᱚᱜᱮ ᱡᱚᱢ ᱥᱟᱱᱟᱦᱟ᱾ ᱟᱲᱟᱜ ᱡᱚᱢ ᱟᱨ ᱚᱱᱟ ᱥᱟᱶᱛᱮ ᱫᱟᱜᱽ ᱢᱟᱹᱰᱤ ᱩᱱᱟᱹᱜ ᱵᱩᱡᱷ ᱩᱱᱟᱹᱜ ᱢᱚᱸᱡᱽ ᱵᱩᱡᱷᱟᱹᱜ ᱫᱚ ᱦᱤᱲᱤᱧ ᱜᱮ ᱵᱟᱝ ᱜᱟᱱᱚᱜᱼᱟ᱾
ᱟᱨ ᱟᱞᱮᱥᱮᱫ ᱫᱚ ᱟᱨ ᱠᱟᱱᱟ ᱟᱲᱟᱜ ᱵᱟᱹᱦᱩ ᱴᱩᱯᱤ ᱟᱲᱟᱜ ᱥᱟᱱᱛᱟᱲᱟᱜ
ᱟᱪᱷᱟ ᱟᱪᱷᱟ, ᱞᱟᱹᱭᱫᱤᱧ ᱛᱟᱦᱚᱞᱮ ᱦᱮᱸ ᱞᱟᱹᱭᱫᱟᱹᱧ ᱴᱷᱤᱠ ᱜᱮᱭᱟ ᱛᱟᱦᱚᱞᱮ ᱦᱮᱸ
ᱦᱳᱭ ᱦᱳᱭ